ᱦᱮᱸ, ᱦᱮᱞᱳ, ᱦᱮᱸ ᱦᱮᱸᱻ ᱡᱚᱦᱟᱨ ᱜᱮ ᱾
ᱵᱮᱥ ᱵᱟᱲᱟ ᱜᱮᱭᱟ ᱵᱤᱱ?
ᱦᱮᱸᱻ ᱵᱮᱥ ᱜᱮᱭᱟ ᱞᱤᱧ ᱾
ᱟᱪᱪᱷᱟ ᱜᱚᱝᱠᱮ, ᱠᱤᱫᱩ ᱠᱚ ᱦᱩᱭ ᱮᱱᱟ ᱥᱮ ᱪᱮᱫ? ᱦᱮᱸ᱾ ᱟᱹᱞᱤᱧ ᱦᱚᱞᱤᱧ ᱵᱮᱥ ᱵᱟᱲᱟ ᱜᱮᱭᱟ ᱾
ᱟᱪᱪᱷᱟ ᱟᱪᱪᱷᱟ, ᱦᱮᱸ, ᱦᱩᱭ ᱟᱠᱟᱱᱟ ᱾
ᱟᱪᱪᱷᱟ᱾ ᱛᱟᱦᱚᱞᱮ, ᱜᱚᱝᱠᱮ, ᱱᱤᱫᱷ ᱱᱤᱛ ᱜᱷᱟᱹᱲᱤᱡ ᱫᱚ, ᱟᱯᱮ ᱥᱮᱫ ᱫᱚ, ᱡᱟᱹᱲᱤ ᱵᱟᱲᱟ ᱭᱮᱫ ᱜᱮᱭᱟ ᱥᱮ ᱵᱟᱝ?
ᱡᱟᱹᱲᱤ ᱵᱟᱲᱟᱭᱮᱫ ᱜᱮᱭᱟᱭ, ᱟᱫᱚ ᱵᱚᱱᱫᱚ ᱟᱠᱟᱱᱟ, ᱱᱤᱭᱟᱹ ᱜᱷᱟᱹᱲᱤᱡ ᱫᱚ, ᱟᱹᱭᱩᱵ ᱵᱮᱲᱟ ᱫᱚ, ᱯᱷᱟᱠᱟ ᱜᱮ, ᱧᱮᱞᱚᱼᱟ ᱾ ᱧᱮᱞᱚᱜ ᱠᱟᱱ, ᱫᱟᱦᱤᱫ ᱫᱚ ᱛᱟᱨᱟᱥᱤᱧ ᱫᱚ, ᱢᱚᱴᱟ ᱢᱩᱴᱤ ᱵᱷᱟᱜᱤ ᱜᱮ, ᱡᱟᱹᱲᱤ ᱠᱮᱜᱼᱟ ᱾
ᱟᱪᱪᱷᱟ, ᱟᱪᱪᱷᱟ ᱾
ᱟᱨ ᱟᱯᱮ ᱥᱮᱫ ᱫᱚ, ᱪᱮᱫ ᱞᱮᱠᱟ?
ᱟᱞᱮ ᱥᱮᱫ ᱦᱚᱸᱻ ᱾ ᱢᱤᱫ ᱠᱟᱹᱴᱤᱡ, ᱮ ᱡᱟᱹᱯᱩᱫ ᱫᱚ, ᱡᱟᱹᱯᱩᱫ ᱟᱠᱟᱫ ᱜᱮᱭᱟ ᱾ ᱢᱮᱱᱠᱷᱟᱱ ᱱᱤᱛ ᱜᱷᱟᱲᱤᱡ ᱫᱚ, ᱵᱚᱱᱫᱚ ᱦᱟᱛᱟᱸᱲ ᱟᱠᱟᱜᱼᱟ ᱾
ᱟᱪᱪᱷᱟ, ᱟᱡ
ᱟᱪᱪᱷᱟ ᱜᱚᱝᱠᱮ, ᱛᱟᱦᱚᱞᱮ, ᱟᱯᱮᱥᱮᱫ ᱫᱚ, ᱪᱟᱥ ᱟᱵᱟᱫᱽ ᱫᱚ, ᱛᱤᱱ ᱥᱟᱸᱜᱤᱧ ᱮᱱᱟ ᱾
ᱪᱟᱥ ᱟᱵᱟᱫ ᱫᱚ, ᱚᱱᱠᱟ ᱠᱟᱹᱴᱤᱡ, ᱫᱮᱨᱤ ᱧᱚᱜ ᱜᱮᱭᱟ, ᱡᱟᱦᱟᱸ ᱫᱚ, ᱟᱫᱚ ᱛᱚᱞᱟ ᱠᱚ, ᱚᱱᱠᱟ ᱢᱚᱛᱚ, ᱟᱹᱣᱨᱤ ᱦᱟᱨᱟᱜ ᱟᱼ ᱛᱚ ᱾
ᱟᱪᱪᱷᱟ, ᱟᱪᱪᱷᱟ, ᱢᱟᱱᱮ ᱦᱩᱭᱩᱜ ᱠᱟᱱᱟ ᱾
ᱦᱟᱨᱟᱜ ᱠᱟᱱᱟ ᱾ ᱦᱩᱸᱻ ᱾
ᱩᱸᱻ ᱵᱟᱹᱛᱟᱹᱲᱤ ᱛᱚᱞ ᱟᱠᱟᱱᱟ, ᱵᱟᱝ ᱜᱚᱝᱠᱮ ᱾
ᱦᱮᱸᱻ ᱦᱮᱸᱻ ᱾
ᱟᱪᱪᱷᱟ ᱾ ᱛᱟᱦᱚᱞᱮ, ᱟᱪᱷᱲᱟ ᱫᱚᱯᱮ, ᱟᱪᱷᱲᱟᱟᱭ ᱜᱮᱭᱟ ᱥᱮ ᱵᱟᱝ?
ᱟᱪᱷᱲᱟ ᱫᱚᱻ ᱟᱪᱷᱲᱟ ᱫᱚ, ᱵᱟᱝ ᱜᱮ ᱾
ᱚᱻ, ᱟᱨ ᱡᱟᱹᱥᱛᱤ ᱠᱟᱭ ᱛᱮᱫᱚ ᱟᱞᱮᱥᱮᱫ ᱦᱚᱸ, ᱢᱟᱱᱮ, ᱫᱟᱜ ᱡᱟᱹᱲᱤ ᱫᱚ, ᱚᱝᱠᱟ ᱱᱟᱜ ᱛᱚ ᱵᱤᱥᱤ ᱫᱚ, ᱵᱟᱱᱩᱜᱼᱟ, ᱚᱱᱟ ᱠᱷᱟᱛᱤᱨ ᱛᱮᱜᱮ, ᱟᱞᱮ ᱦᱚᱸ ᱟᱡ ᱤᱭᱟᱹ ᱜᱮᱞᱮ, ᱤᱭᱟᱹᱭᱟ, ᱱᱚᱣᱟ ᱮᱨ ᱜᱮᱞᱮ, ᱮᱨᱟ ᱛᱚᱞᱟ ᱾
ᱛᱟᱨ ᱯᱚᱨᱮ ᱯᱮ, ᱛᱩᱫ ᱨᱚᱦᱚᱭᱟ ᱾ ᱵᱟᱝ?
ᱦᱩᱸ ᱦᱩᱸ, ᱦᱩ, ᱸ ᱦᱩᱸ ᱾ ᱟᱪᱷᱲᱟ ᱫᱚ, ᱚᱱᱠᱟᱱ ᱫᱟᱜ ᱡᱟᱹᱲᱤ ᱡᱟᱭᱜᱟ ᱛᱚ, ᱵᱟᱝ ᱠᱟᱱᱟ ᱾ ᱡᱟᱸᱦᱟᱸᱭ ᱠᱚᱣᱟᱜ ᱥᱟᱢᱢᱟᱨᱥᱟᱞ ᱢᱤᱱᱤ ᱠᱚ, ᱢᱮᱱᱟᱜᱼᱟ, ᱩᱱᱠᱩ ᱫᱚ ᱱᱟᱜ ᱦᱚᱭ ᱟᱪᱷᱲᱟ ᱠᱟᱛᱮᱫ ᱠᱚ, ᱨᱚᱦᱚᱭ ᱜᱚᱫᱟ ᱾ ᱟᱞᱮ ᱫᱚ, ᱦᱚᱸᱞᱮ ᱛᱟᱭᱚᱢᱚᱜ ᱜᱮᱭᱟ ᱾
ᱟᱪᱪᱷᱟ ᱟᱪᱷ
ᱦᱩ ᱸ ᱮᱦᱮᱢ ᱛᱟᱦᱞᱮ, ᱜᱚᱝᱠᱮ, ᱜᱟᱯᱟ ᱢᱟ, ᱵᱩᱨᱩ ᱵᱚᱸᱜᱟ ᱠᱟᱱᱟ ᱾ ᱪᱮᱫ ᱠᱚᱵᱤᱱ ᱢᱚᱱᱮ ᱵᱟᱲᱟ ᱮᱭᱼᱟ, ᱪᱟᱞᱟᱜ ᱟᱵᱤᱱ ᱥᱮ, ᱵᱟᱵᱤᱱ ᱪᱟᱞᱟᱜᱼᱟ ᱾
ᱟᱫᱚ ᱜᱩᱨᱩ ᱛᱚ ᱪᱟᱞᱟᱣ ᱢᱟ ᱪᱟᱞᱟᱣᱜ ᱞᱟᱹᱭ ᱦᱩᱭᱩᱜ ᱠᱟᱱ ᱛᱟᱦᱮᱜ ᱠᱤᱱᱛᱩ ᱚᱝᱠᱟ ᱢᱚᱛᱚ ᱟᱫᱚ ᱱᱤᱭᱟᱹ ᱫᱷᱟᱣ ᱫᱚ ᱴᱟᱨᱜᱮᱹᱴ ᱦᱟᱛᱟᱣ ᱵᱟᱝ ᱦᱩᱭ ᱠᱟᱱᱟ᱾ ᱪᱟᱞᱟᱣ ᱨᱮᱱᱟᱜ ᱤᱪᱪᱷᱟᱹ ᱫᱚ ᱢᱮᱱᱟᱜᱼᱟ ᱢᱤᱫ ᱫᱷᱟᱣ᱾ ᱧᱮᱞ ᱟᱹᱜᱩ ᱦᱳᱭᱳᱜᱼᱟ ᱚᱝᱠᱟ ᱫᱚ ᱢᱤᱫ ᱫᱷᱟᱣ ᱦᱚᱸ ᱪᱟᱞᱟᱣ ᱫᱚ ᱵᱟᱝ ᱪᱟᱞᱟᱣ ᱦᱩᱭ ᱠᱟᱱᱟ᱾
ᱟᱪᱪᱷᱟ ᱟᱪᱪᱷᱟ᱾
ᱠᱤᱱᱛᱩ ᱢᱤᱫ ᱫᱷᱟᱣ ᱢᱚᱴᱟ ᱢᱩᱴᱤ ᱪᱟᱞᱟᱣ ᱨᱮᱱᱟᱜ ᱤᱪᱪᱷᱟᱹ ᱢᱮᱱᱟᱜᱼᱟ ᱯᱚᱨᱮ ᱦᱳᱞᱳ ᱪᱟᱞᱟᱣ ᱦᱳᱭᱩᱜᱼᱟ᱾
ᱟᱪᱪᱷᱟ ᱛᱟᱦᱞᱮ ᱱᱮᱥ ᱫᱚᱵᱤᱱ ᱵᱟᱝᱟᱜ ᱠᱟᱱ ᱜᱮᱭᱟ ᱵᱟᱝ ᱠᱟᱞᱚᱢ ᱥᱮᱫ᱾
ᱱᱮᱥ ᱫᱚ ᱦᱮᱸ ᱱᱤᱛᱚᱜ ᱟᱫᱚ ᱚᱝᱠᱟ ᱢᱚᱛᱚ ᱵᱟᱹᱞᱤᱧ ᱥᱟᱹᱛ ᱥᱟᱯᱲᱟᱣ ᱠᱟᱱᱟ ᱡᱮ
ᱚᱲᱟᱜ ᱞᱮᱠᱟ ᱫᱚ ᱵᱟᱝ᱾
ᱛᱟᱦᱞᱮ ᱟᱯᱮ ᱥᱮᱫ ᱠᱷᱚᱱ ᱫᱚ ᱪᱮᱜᱠᱟ ᱯᱮ ᱦᱤᱡᱩᱜ ᱜᱮᱭᱟ? ᱵᱩᱨᱩ ᱵᱚᱸᱜᱟ ᱧᱮ
ᱟᱞᱮᱥᱮᱫ ᱦᱮᱸ ᱟᱞᱮᱥᱮᱫ ᱠᱷᱚᱱ ᱫᱚ ᱠᱟᱹᱴᱤᱡ ᱛᱚ ᱥᱳᱨ ᱫᱚ ᱥᱳᱨ ᱜᱮ ᱟᱫᱚ ᱵᱤᱥᱤ ᱵᱟᱝ ᱥᱟᱸᱜᱤᱧᱟ ᱟᱫᱚ ᱪᱟᱞᱟᱣ ᱫᱚ ᱟᱞᱮ ᱦᱚᱸ ᱚᱱᱠᱟ ᱫᱚ ᱵᱟᱞᱤᱧ ᱪᱟᱞᱟᱣ ᱧᱚᱜ ᱟᱠᱟᱱᱟ᱾ ᱪᱟᱞᱟᱣ ᱫᱚ ᱵᱟᱨ ᱫᱷᱟᱣ ᱜᱤᱞᱤᱧ ᱪᱟᱞᱟᱣ ᱞᱮᱱᱟ, ᱟᱫᱚ ᱤᱱᱟᱹ ᱵᱮᱜᱚᱨ ᱫᱚ ᱟᱫᱚ ᱟᱣᱨᱤᱞᱤᱧ ᱪᱟᱞᱟᱜᱼᱟ ᱟᱨ ᱱᱤᱭᱟᱹ ᱫᱷᱟᱣ ᱢᱚ ᱱᱮ ᱫᱚᱞᱤᱧ ᱢᱚᱱᱮ ᱵᱟᱲᱟᱭᱮᱫ ᱡᱮᱛᱷᱟ ᱠᱟᱴᱤᱞᱤᱧ ᱪᱟᱞᱟᱣ ᱧᱚᱜᱚᱜᱼᱟ᱾ ᱢᱮᱱᱠᱷᱟᱱ ᱠᱟᱢᱤ ᱨᱮᱱᱟᱜ ᱮᱴᱠᱮᱴᱚᱬᱮ ᱠᱷᱟᱹᱛᱤᱨ ᱛᱮ ᱟᱹᱞᱤᱧ ᱦᱚᱸ ᱵᱟᱹᱞᱤᱧ ᱪᱟᱞᱟᱣ ᱫᱟᱲᱮᱭᱟᱫᱟ᱾
ᱦᱩᱸ᱾
ᱡᱮ ᱠᱟᱢᱤ ᱠᱚ ᱥᱟᱨᱤ ᱠᱟᱜ ᱞᱤᱧᱟ ᱚᱱᱟ ᱠᱷᱟᱛᱤᱨ ᱛᱮ ᱵᱟᱞᱤᱧ ᱪᱟᱞᱟᱣ ᱫᱟᱲᱮᱭᱟᱫᱟ᱾
ᱟᱪᱪᱷᱟ ᱟᱪᱪᱷᱟ ᱟᱨ ᱱᱤᱭᱟᱹ ᱫᱷᱟᱣ ᱫᱚ ᱛᱟᱦᱞᱮ ᱜᱮ ᱪᱟᱞᱟᱜ ᱠᱟᱱᱟ ᱵᱤᱱ ᱛᱚ᱾
ᱱᱤᱭᱟᱹ ᱫᱷᱟᱣ ᱫᱚ ᱟᱫᱚ ᱵᱟᱞᱤᱧ ᱪᱟᱞᱟᱜ ᱠᱟᱱᱟ ᱠᱟᱢᱤ ᱠᱚ ᱢᱮᱱᱟᱜ-ᱟᱥᱮ ᱵᱟᱹᱛᱟᱹᱲᱤᱭ ᱠᱟᱱᱟ ᱦᱟᱱᱛᱮ ᱱᱟᱱᱛᱮ ᱢᱮᱱᱟᱜᱼᱟ ᱠᱟᱢᱤ ᱠᱚ᱾ ᱟᱫᱚ ᱚᱱᱟ ᱠᱷᱟᱛᱤᱨ ᱱᱤᱭᱟᱹ ᱫᱷᱟᱣ ᱫᱚᱞᱤᱧ ᱤᱠᱟᱹ ᱠᱟᱜ ᱠᱟᱱᱟ ᱱᱤᱭᱟᱹ ᱫᱷᱟᱣ ᱫᱚ ᱵᱟᱞᱤᱧ ᱪᱟᱞᱟᱜᱼᱟ ᱟᱫᱚ᱾
ᱛᱟᱦᱚᱞᱮ ᱡᱟᱦᱟᱸ ᱟᱹᱵᱤᱱ ᱫᱚᱵᱤᱱ ᱪᱟᱞᱟᱣ ᱦᱮᱡ ᱟᱠᱟᱱ ᱜᱮᱭᱟ ᱵᱟᱨ ᱫᱷᱟᱣ ᱚᱱᱮ ᱵᱤᱱ ᱞᱟᱹᱭ ᱠᱮᱜ ᱟᱫᱚ
ᱚᱝᱠᱟ ᱟᱵᱚᱣᱟᱜ ᱯᱚᱨᱚᱵᱽ ᱨᱮ ᱪᱮᱜᱠᱟ ᱞᱮᱠᱟ ᱠᱚ ᱦᱚᱲᱚᱜᱼᱟ ᱚᱱᱟ ᱫᱚ? ᱵᱩᱨᱩ ᱵᱚᱸᱜᱟ ᱫᱚ ᱧᱩᱛᱩᱢᱟᱱ ᱯᱚᱨᱚᱵᱽ ᱜᱮ ᱠᱟᱱ ᱜᱮᱭᱟ ᱟᱞᱮ ᱥᱮᱫ ᱦᱚᱸ ᱫᱚᱢᱮ ᱫᱚᱠᱚ ᱞᱟᱹᱭ ᱜᱮᱭᱟ, ᱞᱟᱹᱭ ᱵᱟᱲᱟᱭ ᱜᱮᱭᱟ᱾ ᱥᱟᱺᱜᱤᱱ ᱜᱮᱭᱟ ᱟᱞᱮ ᱜᱮ ᱟᱞᱮ ᱥᱮᱫ ᱫᱚ᱾ ᱫᱚᱢᱮ ᱜᱮ ᱥᱟᱺᱜᱤᱱᱟ ᱪᱟᱞᱟᱣ᱾ ᱠᱤᱱᱛᱩ
ᱢᱚᱴᱟ ᱢᱩᱴᱤ ᱠᱚ ᱟᱞᱮ ᱞᱥᱮᱜ ᱨᱮᱱ ᱦᱳᱞᱳ ᱢᱤᱫ ᱫᱷᱟᱣ ᱠᱟᱛᱮᱜ ᱫᱚᱠᱚ ᱧᱮᱞ ᱟᱹᱜᱩᱭ ᱜᱮᱭᱟ ᱢᱤᱫ ᱵᱟᱨ ᱫᱷᱟᱣ ᱠᱚᱛᱮᱜ ᱫᱚ᱾ ᱥᱟᱺᱜᱤᱱ ᱜᱮ ᱨᱮᱦᱚᱸ᱾ ᱪᱮᱫᱠᱟ ᱫᱚᱠᱚ ᱦᱚᱲᱚᱜ ᱜᱮᱭᱟ?
ᱦᱚᱲᱢᱟ ᱮᱠᱫᱚᱢ ᱫᱚᱢᱮ ᱜᱮᱠᱚ ᱦᱚᱲᱚᱜ ᱜᱮᱭᱟ᱾ ᱢᱟᱱᱮ ᱡᱟᱸᱜᱟ ᱫᱚᱦᱚ ᱞᱮᱱᱟ ᱞᱮᱠᱟᱱᱟᱜ ᱡᱟᱭᱜᱟ ᱜᱮ ᱵᱟᱱᱩᱜᱼᱟ ᱚᱱᱠᱟᱱᱟᱜ᱾ ᱚᱱᱠᱟ ᱦᱚᱲᱟᱜ ᱱᱮᱛᱟᱨ ᱫᱚ ᱮᱸ ᱥᱳᱥᱟᱞ ᱢᱤᱰᱤᱭᱟ ᱨᱮ ᱡᱟ ᱧᱮᱞᱚᱜ ᱠᱟ ᱱᱟᱜ ᱠᱷᱟᱱ ᱞᱟᱹᱭᱮ-ᱟ ᱠᱚ ᱡᱮ ᱵᱟᱝᱢᱟ ᱥᱤᱲᱤ ᱠᱚᱠᱚ ᱡᱩᱫᱽ ᱠᱟᱜᱼᱟ᱾ ᱞᱟᱦᱟᱛᱮ ᱟᱞᱭᱟᱜ ᱡᱮ ᱚᱠᱛᱚ ᱞᱤᱧ ᱪᱟᱞᱟᱣ ᱞᱮᱱᱟ ᱩᱱ ᱚᱠᱛᱚ ᱚᱱᱠᱟ ᱥᱤᱲᱤ ᱵᱟᱝ ᱛᱟᱦᱮᱸ ᱠᱟᱱᱟ᱾ ᱢᱮᱱᱠᱷᱟᱱ ᱥᱳᱥᱟᱞ ᱢᱤᱰᱤᱭᱟ ᱫᱟᱨᱟᱭ ᱛᱮᱞᱤᱧ ᱧᱮᱞᱮᱫᱼᱟ ᱡᱮ ᱵᱟᱝᱢᱟ ᱥᱤᱲᱤ ᱠᱚᱠᱚ ᱡᱩᱛ ᱟᱠᱟᱼᱟ᱾ ᱟᱫᱚ ᱛᱤᱱᱟᱹᱜ ᱥᱟᱹᱨᱤ ᱛᱤᱱᱟᱹᱜ ᱠᱷᱟᱹᱞᱤ ᱚᱱᱟ ᱫᱚ ᱟᱠᱷᱟᱱ ᱧᱮᱞ ᱠᱟᱛᱮᱜ ᱜᱮ ᱵᱟᱰᱟᱭᱚᱜᱼᱟ᱾ ᱢᱮᱱᱠᱷᱟᱱ ᱞᱟᱦᱟ ᱫᱟ ᱡᱟᱦᱟᱸ ᱞᱮᱠᱟᱛᱮ ᱱᱮ ᱢᱟᱱᱮ ᱫᱮᱡ ᱨᱮᱱᱟᱜ ᱡᱟᱦᱟᱸ ᱨᱟᱹᱥᱠᱟᱹ ᱚᱱᱟ ᱨᱟᱹᱥᱠᱟᱹ ᱫᱚ ᱵᱤᱱᱟᱹ ᱥᱤᱲᱤ ᱡᱩᱫᱽ ᱨᱮᱜᱮ ᱨᱟᱹᱥᱠᱟᱹ ᱛᱟᱦᱮᱸ ᱠᱟᱱᱟ᱾ ᱟᱫᱚ ᱱᱮᱛᱟᱨ ᱫᱚ ᱱᱷᱟᱭ ᱥᱚᱦᱞᱮ ᱧᱚᱜ ᱛᱮᱢ ᱨᱟᱠᱟᱵᱚᱜᱼᱟ ᱥᱮ᱾
ᱦᱮᱸ ᱦᱮᱸ
ᱮᱸᱜ ᱵᱩᱨᱩ ᱵᱚᱸᱜᱟ ᱫᱚ ᱵᱩᱨᱩ ᱞᱮᱠᱟ ᱛᱮᱠᱚ ᱫᱮᱡᱚᱜᱼᱟ ᱡᱩᱫᱤ ᱨᱟᱥᱛᱟ ᱞᱮᱠᱟᱢ ᱛᱮᱭᱟᱨ ᱠᱮᱭᱟ ᱛᱚ ᱥᱤᱲᱤ ᱞᱮᱠᱟᱱᱟᱜ ᱛᱚ ᱟᱨ ᱠᱩᱥᱤ ᱵᱟᱝ ᱵᱩᱡᱷᱟᱹᱣᱟ ᱠᱟᱹᱴᱤᱡ ᱨᱟᱹᱥᱠᱟᱹ ᱵᱟᱝ ᱵᱩᱡᱷᱟᱹᱣᱟ ᱥᱮ
ᱦᱮᱸ ᱟᱨᱚ ᱟᱨᱚ ᱱᱚᱣᱟ ᱚᱲᱟᱜ ᱚᱲᱟᱜ ᱫᱮᱡ ᱞᱮᱠᱟ ᱜᱮ ᱵᱩᱡᱷᱟᱹᱜᱼᱟ ᱚᱲᱟᱜ ᱥᱮᱫ ᱚᱲᱟᱜ ᱥᱮᱫ ᱤᱧ ᱵᱚᱞᱚᱱ ᱠᱟᱱ ᱞᱮᱠᱟ।
ᱦᱮᱸ ᱪᱮᱛᱟᱱ ᱛᱟᱞᱟ ᱨᱤᱧ ᱛᱟᱦᱮᱱᱟ ᱞᱟᱛᱟᱨ ᱛᱟᱞᱟ ᱨᱤᱧ ᱛᱟᱦᱮᱱᱟ ᱚᱱᱮ ᱚᱱᱠᱟ ᱦᱮᱸ।
ᱟᱫᱚ ᱵᱩᱨᱩ ᱵᱚᱸᱜᱟ ᱫᱚ ᱩᱸᱻ ᱡᱩᱫᱤᱵᱤᱱ ᱪᱟᱞᱟᱣ ᱦᱮᱡ ᱟᱠᱟᱱ ᱚᱱᱟᱫᱚ ᱪᱮᱫ ᱞᱮᱠᱟ ᱱᱚᱣᱟ ᱟᱵᱚᱣᱟᱜ ᱡᱟᱦᱟᱸ ᱥᱟᱶᱛᱟ ᱥᱮ ᱥᱚᱢᱟᱡ ᱨᱮ ᱞᱟᱹᱠᱛᱤᱭᱟᱱᱟᱜ ᱡᱤᱱᱤᱥ ᱠᱚ ᱚᱱᱠᱟ ᱪᱮᱫ ᱠᱚ ᱧᱟᱢᱚᱜ ᱜᱮᱭᱟ?
ᱜᱚᱝᱠᱮ ᱞᱟᱛᱟᱨ ᱨᱮᱫᱚ ᱟᱹᱰᱤ ᱞᱮᱠᱟᱱᱟᱜ ᱡᱤᱱᱤᱥ ᱠᱚ ᱧᱟᱢᱚᱜᱼᱟ ᱵᱩᱨᱩ ᱨᱮ ᱡᱚᱠᱷᱚᱱ ᱵᱤᱱ ᱫᱮᱡᱚᱜᱼᱟ ᱪᱮᱛᱟᱱ ᱨᱮᱫᱚ ᱵᱚᱸᱜᱟ ᱵᱩᱨᱩ ᱦᱩᱭᱩᱜ ᱠᱟᱱᱟ ᱦᱮᱸ ᱥᱮ ᱵᱟᱝ ᱪᱮᱛᱟᱱ ᱨᱮᱫᱚ ᱟᱹᱰᱤ ᱞᱮᱠᱟᱱᱟᱜ ᱞᱟᱹᱭᱟᱠᱚ ᱰᱟᱹᱰᱤ ᱡᱷᱟᱨᱱᱟ ᱢᱮᱱᱟᱜᱼᱟ ᱩᱱ ᱩᱠᱛᱚ ᱛᱟᱦᱮᱸ ᱠᱟᱱᱟ ᱟᱹᱞᱤᱧ ᱫᱚ ᱦᱚᱭ ᱛᱚ ᱩᱱ ᱥᱚᱢᱚᱭ ᱫᱚ ᱵᱟᱹᱞᱤᱧ ᱪᱟᱞᱟᱣ ᱠᱟᱛᱮ ᱵᱟᱞᱤᱧ ᱪᱟᱞᱟᱣ ᱫᱟᱲᱮ ᱠᱟᱣᱫᱟ ᱚᱱᱟ ᱫᱷᱟᱨᱮ ᱫᱚ। ᱡᱟᱦᱟᱸ ᱫᱷᱟᱨᱮ ᱚᱱᱟ ᱞᱟᱹᱭᱟᱠᱚ ᱡᱷᱟᱨᱱᱟ ᱢᱮᱱᱟᱜᱼᱟ ᱢᱮᱱᱠᱷᱟᱱ ᱚᱸᱰᱮ ᱡᱷᱟᱨᱱᱟ ᱫᱟᱜ ᱢᱮᱱᱟᱜᱼᱟ ᱪᱮᱛᱟᱱ ᱨᱮ ᱞᱟᱛᱟᱨ ᱨᱮᱫᱚ ᱥᱟᱸᱜᱮ ᱦᱚᱲ ᱚᱸᱰᱮ ᱫᱚ ᱦᱟᱱᱟ ᱱᱟᱣᱟ ᱫᱚᱠᱟᱱ ᱯᱚᱛᱚᱵ ᱯᱩᱛᱷᱤ ᱟᱵᱚᱣᱟᱜ ᱥᱟᱦᱟ ᱥᱟᱱᱟᱢ ᱞᱮᱠᱟᱱᱟᱜ ᱜᱮ ᱥᱟᱯᱟᱵ ᱠᱚ ᱡᱷᱚᱛᱚᱵᱚᱱ ᱧᱟᱢᱚᱜᱼᱟ ᱞᱟ ᱨᱮᱜᱮ ᱚᱱᱟ ᱵᱮᱜᱚᱨ ᱨᱟᱹᱥᱠᱟᱹ ᱨᱮᱱᱟᱜ ᱴᱷᱟᱶ ᱫᱚ ᱦᱳᱭᱳᱜ ᱠᱟᱱᱟ ᱟᱸᱜ ᱱᱟᱰᱮ ᱱᱟᱣᱟ ᱫᱷᱟᱨᱮ ᱮᱴᱟᱜ ᱡᱟᱭᱜᱟ ᱴᱷᱟᱣ ᱫᱷᱟᱨᱮ ᱠᱚ ᱰᱮᱨᱟ ᱟᱠᱟᱫᱼᱟ ᱚᱱᱟ ᱫᱷᱟᱨᱮ ᱠᱚ ᱮᱱᱮᱡ ᱥᱮᱨᱮᱧᱟ ᱢᱟᱱᱮ ᱵᱩᱨᱩ ᱵᱟᱸᱜᱟ ᱠᱷᱚᱱ ᱫᱚ ᱠᱟᱹᱴᱤᱡ ᱥᱟᱦᱟ ᱧᱚᱜ ᱜᱮᱭᱟ ᱚᱱᱟ ᱫᱚ
ᱟᱫᱚ ᱟᱫᱚ ᱟᱸᱡᱚᱢ ᱵᱟᱲᱟ ᱛᱟᱦᱞᱮ ᱚᱱᱟ ᱥᱟᱠ ᱟᱫᱚ ᱟᱸᱡᱚᱢ ᱵᱟᱲᱟ ᱦᱳᱭ ᱟᱠᱟᱱᱟ ᱡᱟᱦᱟᱸ ᱫᱚ ᱚᱱᱟ ᱯᱟᱛᱟ ᱞᱮᱴ ᱡᱮᱞ ᱩᱛᱩ ᱠᱚ ᱚᱱᱟ ᱠᱚ ᱛᱟᱞᱦᱮ ᱥᱟᱹᱨᱤᱜᱮ ᱧᱟᱢᱚᱜ ᱥᱮ
ᱵᱟᱝᱼᱵᱟᱝ ᱥᱟᱹᱨᱤᱜᱮ ᱜᱚᱝᱠᱮ ᱚᱱᱟ ᱠᱚᱫᱚ ᱥᱟᱹᱨᱤᱜ ᱜᱮ ᱧᱟᱢᱚᱜᱼᱟ ᱟᱹᱰᱤ ᱫᱟᱢᱟᱱ ᱫᱟᱢᱟᱱ ᱡᱤᱱᱤᱥ ᱠᱟᱱᱟ ᱛᱚ ᱚᱱᱟ ᱫᱚ ᱡᱟᱦᱟᱸ ᱨᱮᱜᱮ ᱯᱚᱨᱚᱵᱽ ᱨᱮᱫᱚ ᱚᱱᱟ ᱫᱚᱠᱚ ᱟᱠᱷᱨᱤᱧ ᱜᱮᱭᱟ।
ᱮᱸᱜ ᱢᱚᱴᱟᱢᱩᱴᱤ ᱚᱸᱰᱮ ᱫᱟᱢ ᱧᱚᱜ ᱛᱮᱜᱮ ᱠᱚ ᱟᱹᱷᱨᱤᱧᱟ ᱥᱮ ᱪᱮᱫ ᱞᱮᱠᱟ ᱥᱮ ᱠᱚᱢ ᱧᱚᱜ ᱫᱟᱢ ᱛᱮᱜᱮ?
ᱟᱫᱚ ᱥᱟᱵᱷᱟᱵᱤᱠ ᱠᱟᱱᱟ ᱢᱤᱫᱴᱮᱱ ᱜᱚᱝᱠᱮ ᱚᱱᱟ ᱫᱚ ᱮᱸ ᱠᱤᱨᱤᱧ ᱟᱠᱷᱨᱤᱧ ᱨᱮᱱᱟᱜ ᱛᱚ ᱚᱱᱟ ᱫᱚ ᱢᱟᱱᱮ ᱥᱟᱵᱷᱟᱵᱤᱠ ᱢᱤᱫᱴᱟᱝ ᱮᱢᱱᱤ ᱫᱟᱢ ᱠᱷᱚᱱᱟᱜ ᱫᱚ ᱡᱟᱹᱥᱛᱤ ᱪᱤᱠᱟᱹᱭ ᱛᱮᱠᱚ ᱟᱠᱷᱨᱤᱧᱟ ᱟᱹᱰᱤ ᱡᱟᱹᱥᱛᱤ ᱧᱚᱜ ᱛᱮ
ᱞᱟᱡ ᱡᱟᱞᱟ ᱛᱮᱠᱚ ᱫᱚᱠᱟᱱ ᱟᱠᱟᱫᱼᱟ ᱛᱚ ᱜᱚᱝᱠᱮ ᱟᱫᱚ ᱡᱟᱦᱟᱸᱭ ᱯᱮᱲᱟ ᱠᱚ ᱡᱟᱦᱟᱸᱭ ᱧᱮᱧᱮᱞᱤᱭᱟᱹ ᱠᱚᱠᱚ ᱪᱟᱞᱟᱜᱼᱟ ᱩᱱᱠᱩ ᱫᱚ ᱠᱟᱹᱴᱤᱡ ᱠᱩᱥᱤ ᱨᱟᱹᱥᱠᱟᱹ ᱛᱮᱠᱚ ᱡᱚᱢ ᱧᱩᱭ ᱜᱮᱭᱟ ᱛᱟᱛᱮ ᱡᱟᱦᱟᱸ ᱛᱤᱱᱟᱹᱜ ᱜᱮ ᱫᱚᱨᱫᱟᱢ ᱦᱳᱭ ᱦᱚᱪᱚᱱ
ᱦᱮᱸ ᱟᱫᱚ ᱟᱵᱚ ᱫᱚ ᱚᱱᱟ ᱫᱚ ᱢᱟᱱᱮ ᱜᱷᱚᱱᱚ ᱧᱚᱜ ᱫᱚ ᱵᱟᱵᱚᱱ ᱯᱤᱴᱷᱟᱹᱭᱟ ᱥᱟᱠᱨᱟᱛ ᱨᱮ ᱨᱩᱸᱰᱟᱹ ᱨᱮ ᱚᱱᱟ ᱵᱟᱨ ᱡᱚᱠᱷᱟ ᱜᱮᱵᱚᱱ ᱯᱤᱴᱷᱟᱹᱭᱟ ᱯᱟᱛᱲᱟ ᱯᱤᱴᱷᱟᱹ ᱫᱚ। ᱟᱫᱚ ᱡᱩᱫᱤ ᱩᱱ ᱡᱩᱫᱤ ᱧᱟᱢᱚᱜ-ᱟ ᱟᱫᱚᱢ ᱡᱟᱦᱟᱸᱭ ᱦᱚᱲ ᱜᱮ ᱢᱚᱱᱮᱭᱟᱜ ᱟᱭ ᱡᱮ ᱦᱟᱯᱮ ᱠᱟᱹᱴᱤᱡ ᱡᱚᱢ ᱦᱩᱭᱩᱜᱼᱟ ᱪᱮᱫ ᱠᱚ ᱯᱤᱴᱷᱟᱹᱣ ᱠᱟᱫᱟ ᱟᱨ ᱵᱩᱨᱩ ᱵᱚᱸᱜᱟ ᱵᱚᱞᱮ ᱠᱟᱛᱷᱟ ᱦᱮᱡ ᱦᱩᱭ ᱟᱠᱟᱱᱟ ᱩᱱᱟᱹᱜ ᱥᱟᱹᱜᱤᱧ ᱠᱷᱚᱱ᱾ ᱪᱟᱠᱷᱟ ᱠᱟᱛᱮᱜ ᱦᱚᱸ ᱧᱮᱞᱟᱜ ᱦᱳᱭᱳᱜᱼᱟ᱾
ᱦᱮᱸ ᱵᱟᱠᱷᱟᱱ᱾
ᱟᱫᱚ ᱥᱩᱫᱷᱩ ᱧᱮᱞ ᱠᱟᱛᱮᱜ ᱦᱮᱡ ᱞᱮᱱᱠᱷᱟᱱ ᱫᱚ ᱩᱢ ᱵᱟᱝᱼᱼ ᱵᱷᱟᱜᱮ ᱵᱟᱝ ᱵᱩᱡᱷᱟᱹᱜ-ᱟ᱾
ᱩᱸᱢ ᱟᱨ ᱡᱟᱦᱟᱸ ᱨᱮᱠᱚ ᱮᱱᱮᱡᱟ ᱚᱱᱟ ᱮᱱᱮᱡ ᱴᱷᱟᱶ ᱫᱚ ᱠᱷᱟᱱᱼᱼ ᱵᱚᱭᱦᱟ ᱵᱩᱨᱩ ᱵᱚᱸᱜᱟ ᱠᱷᱚᱱ ᱫᱚ ᱥᱟᱹᱜᱤᱧ ᱧᱚᱜ ᱜᱮᱭᱟ ᱠᱟᱹᱴᱤᱡ ᱠᱤᱪᱷᱩᱴᱟᱜ ᱪᱟᱞᱟᱣ ᱦᱳᱭᱳᱜᱼᱟ᱾ ᱵᱟᱲᱟ ᱜᱷᱟᱴ ᱡᱟᱦᱟᱸ ᱠᱚ ᱞᱟᱹᱭᱟ᱾ ᱚᱸᱰᱮ ᱫᱚ ᱚᱸᱰᱮ ᱦᱚᱸ ᱢᱟᱨᱟᱝ ᱢᱟᱨᱟᱝ ᱦᱳᱴᱮᱞ ᱦᱳᱴᱮᱞ ᱟᱨ ᱚᱸᱰᱮ ᱫᱚ ᱥᱩᱫᱩ ᱯᱚᱨᱚᱵᱽ ᱮᱱᱮᱡ ᱴᱟᱺᱰᱤ ᱜᱮ ᱠᱟᱱᱟ᱾ ᱵᱩᱨᱩ ᱵᱚᱸᱜᱟ ᱥᱩᱨ ᱨᱮᱫᱚ ᱱᱟᱦᱟᱜ ᱚᱱᱠᱟ ᱫᱚ ᱵᱩᱨᱩ ᱵᱚᱸᱜᱟ ᱥᱩᱨ ᱫᱚ ᱱᱟ ᱦᱚᱭ ᱚᱱᱠᱟ ᱩᱱᱟᱹᱜ ᱜᱷᱟᱹᱲᱤᱡ ᱫᱚ ᱵᱟᱠᱚ ᱮᱱᱮᱡᱟ ᱮᱱᱮᱡ ᱨᱮᱦᱚᱸ ᱦᱩᱰᱤᱧ ᱧᱚᱜ ᱪᱩᱢᱠᱟᱹᱜ ᱧᱚᱜ ᱡᱟᱭᱜᱟ ᱨᱮᱠᱚ ᱮᱱᱮᱡᱟ᱾ ᱢᱮᱱᱠᱷᱟᱱ ᱵᱟᱲᱟ ᱜᱷᱟᱴ ᱨᱮᱫᱚ ᱥᱩᱫᱩ ᱮᱱᱮᱡ ᱟᱨ ᱡᱚᱢᱼ ᱧᱩ ᱜᱮ ᱦᱩᱭᱩᱜ-ᱟ᱾ ᱧᱮᱞ ᱛᱮᱱᱟᱜ ᱫᱚ ᱥᱩᱫᱷᱩ ᱚᱸᱰᱮᱜᱮ ᱫᱚᱠᱟᱱ ᱠᱚ ᱛᱟᱦᱮᱱᱟ ᱟᱨ ᱡᱚᱢ ᱧᱩᱼᱼ ᱡᱟᱦᱟᱸ ᱟᱵᱚᱣᱟᱜ ᱢᱮᱱᱟᱜ ᱛᱟᱵᱚᱱᱟ ᱢᱟᱛᱠᱚᱢ ᱨᱟᱥᱟ ᱠᱚ᱾
ᱟᱪᱪᱷᱟ ᱟᱪᱪᱷᱟ ᱟᱫᱚ ᱚᱱᱟᱼᱼ ᱠᱚ ᱨᱮᱱᱟᱜ ᱤᱭᱟᱹ ᱤᱭᱟᱹ ᱵᱮᱵᱦᱟᱨᱼᱼ
ᱦᱮᱸ
ᱟᱹᱰᱤ ᱡᱟᱹᱥᱛᱤ ᱠᱟᱭᱛᱮ ᱧᱮᱞᱚᱜ ᱠᱟᱱᱟ᱾ ᱟᱫᱚ ᱚᱱᱟ ᱠᱚᱫᱚ ᱟᱵᱚ ᱠᱚᱢ ᱞᱟᱹᱠᱛᱤᱭᱟᱵᱚᱱ ᱠᱟᱱᱟ ᱥᱮ ᱵᱟᱝ?
ᱵᱟᱝ ᱵᱟᱝ ᱚᱱᱟ ᱠᱚᱫᱚ ᱮ ᱱᱤᱦᱟᱹᱛ ᱜᱮ ᱮᱠᱫᱚᱢ ᱠᱚᱢ ᱜᱮ ᱞᱟᱹᱠᱛᱤᱜ ᱠᱟᱱᱟ᱾ ᱠᱟᱨᱚᱱ ᱚᱱᱟ ᱠᱚ ᱡᱚᱫᱤ ᱵᱟᱵᱚᱱ ᱠᱚᱢᱟᱼᱼ ᱡᱟᱦᱟᱸᱛᱤᱱᱟᱹᱜ ᱡᱟᱹᱥᱛᱤᱜ- ᱟ ᱥᱮ ᱩᱱᱟᱹᱜ ᱜᱮ ᱞᱤᱪᱟᱹᱲᱚᱜᱼᱟ᱾ ᱛᱚ ᱚᱱᱟ ᱠᱚᱫᱚ ᱟᱵᱚᱣᱟᱜ ᱠᱚᱢ ᱞᱟᱹᱠᱛᱤ ᱠᱟᱱ ᱛᱟᱵᱚᱱᱟ᱾ ᱱᱮᱭᱚᱢ ᱫᱷᱚᱨᱚᱢ ᱞᱮᱠᱟᱛᱮᱵᱚᱱ ᱫᱚᱦᱚᱭᱟ ᱱᱮᱭᱚᱢ ᱫᱷᱚᱨᱚᱢ ᱞᱮᱠᱟᱛᱮᱵᱚᱱ ᱠᱟᱹᱢᱤᱭᱟ᱾ ᱱᱮᱭᱟᱢ ᱫᱷᱚᱨᱚᱢ ᱞᱮᱠᱟ ᱞᱮᱠᱟᱛᱮᱵᱚᱱ ᱧᱩ ᱡᱚᱢᱟ ᱚᱱᱟ ᱠᱷᱚᱱ ᱡᱟᱹᱥᱛᱤ ᱫᱚ ᱵᱟᱝ᱾ ᱟᱹᱵᱤᱱ ᱪᱮᱫ ᱵᱤᱱ ᱢᱮᱱᱟ ᱟᱠᱚ ᱵᱟᱨᱮᱛᱮ ᱤᱫᱤ ᱠᱟᱛᱮᱫ᱾
ᱦᱮᱸ ᱮᱠᱟᱞᱜᱮ ᱚᱱᱟ ᱫᱚ ᱟᱞᱤᱧ ᱦᱚᱞᱤᱧ ᱢᱚᱱᱮᱭᱮᱫᱟ ᱮᱠᱵᱟᱨᱮ ᱞᱤᱢᱤᱴ ᱨᱮᱜᱮ ᱚᱱᱟ ᱡᱤᱱᱤᱥ ᱫᱚ ᱫᱚᱦᱚ ᱞᱟᱹᱠᱛᱤᱼᱼ ᱛᱤᱜ ᱠᱟᱱᱟ᱾ ᱟᱫᱚ ᱡᱩᱫᱤ ᱚᱱᱠᱟ ᱡᱟᱦᱟᱸ ᱫᱚ ᱟᱫᱚ ᱵᱩᱨᱩ ᱵᱚᱸᱜᱟ ᱟᱵᱚ ᱡᱩᱫᱤ ᱵᱚᱱ ᱪᱟᱞᱟᱜᱼᱟ ᱟᱵᱚ᱾ ᱟᱫᱚ ᱚᱱᱠᱟ ᱡᱚᱫᱤ ᱫᱚᱢᱮ ᱵᱤᱱ ᱧᱩᱭᱟ ᱟᱫᱚᱼᱼ ᱧᱩ ᱠᱟᱛᱮᱫ ᱡᱩᱫᱤ ᱟᱹᱵᱤᱱ ᱡᱩᱫᱤ ᱵᱤᱱ ᱚᱱᱟ᱾ ᱵᱩᱨᱩ ᱛᱮᱵᱤᱱ ᱫᱮᱡᱚᱜ ᱵᱤᱱ ᱪᱮᱥᱴᱟᱭᱟ ᱟᱫᱚ ᱚᱸᱰᱮ ᱠᱷᱚᱱ ᱫᱚ ᱢᱤᱫᱴᱟᱝ ᱧᱩᱨᱩ ᱨᱮᱱᱟᱜ ᱥᱚᱢᱚᱼᱼ ᱵᱷᱚᱱᱟ ᱦᱚᱸᱛᱚ ᱛᱟᱦᱮᱱ ᱜᱮᱭᱟ ᱨᱤᱠᱥ ᱨᱮᱱᱟᱜ ᱵᱮᱯᱟᱨ ᱢᱤᱫᱴᱟᱝ᱾ ᱦᱮ ᱥᱮ
ᱦᱩᱸ ᱦᱩᱸ ᱦᱩᱸ ᱦᱩᱸ ᱦᱩᱸ ᱢᱟᱱᱮ ᱱᱚᱣᱟ ᱠᱚᱫᱚ ᱦᱚᱨ ᱵᱤᱨ ᱨᱮ ᱚᱠᱟ ᱞᱮᱠᱟ ᱦᱤᱡᱩᱜ ᱥᱮᱱᱚᱜ ᱨᱮ ᱦᱚ ᱛᱚᱼᱼ ᱟᱭᱢᱟ ᱞᱮᱠᱟᱱᱟᱜ ᱮᱴᱠᱮᱴᱚᱬᱮ ᱦᱩᱭ ᱦᱚ ᱫᱟᱲᱮ-ᱟ ᱥᱮᱼᱼ
ᱦᱩᱸ ᱦᱩᱸ
ᱛᱟᱦᱚᱞᱮ ᱚᱱᱟ ᱠᱚ ᱫᱤᱥᱟᱹ ᱵᱟᱲᱟ ᱠᱟᱛᱮᱫ ᱩᱱᱟᱹᱜ ᱫᱚ ᱚᱱᱟ ᱵᱟᱝ ᱚᱱᱟ ᱵᱮᱜᱚᱨ ᱦᱚᱸ᱾ ᱟᱜ ᱚᱱᱟ ᱵᱮᱜᱚᱨ ᱦᱚᱸ ᱟᱵᱚᱣᱟᱜ ᱫᱚ ᱟᱭᱢᱟ ᱞᱮᱠᱟᱱᱟᱜ ᱠᱟᱹᱢᱤ ᱠᱟᱹᱥᱱᱤ ᱢᱮᱱᱟᱜ ᱛᱟᱵᱚᱱᱟ᱾ ᱦᱮ ᱥᱮ ᱵᱟᱝ ᱛᱟᱦᱞᱮᱼᱼ ᱚᱱᱟ ᱠᱚ ᱵᱮᱜᱚᱨ ᱚᱱᱟ ᱠᱚ ᱵᱚᱱ ᱪᱷᱩᱰᱟᱹᱨᱚᱜᱼᱟ ᱱᱚᱣᱟ ᱠᱚ ᱡᱩᱫᱤ ᱵᱚᱱ ᱟᱵᱚ ᱵᱚᱱᱼᱼ ᱤᱭᱟᱹ ᱤᱫᱤᱭᱟᱵᱚᱱ ᱥᱚᱦᱚᱞᱮ ᱤᱫᱤᱭᱟᱵᱚᱱ ᱡᱩᱫᱤ ᱚᱱᱟ ᱠᱚ ᱥᱟᱵ ᱟᱵᱚᱣᱟᱜᱼᱼ ᱡᱤᱭᱚᱱ ᱡᱤᱱ ᱡᱤᱭᱚᱱ ᱡᱤᱱ ᱨᱮ ᱡᱟᱦᱟᱱᱟᱜ ᱜᱮ ᱮᱴᱠᱮᱴᱚᱬᱮ ᱥᱤᱨᱡᱟᱹᱜᱼᱟ᱾
ᱟᱫᱚ ᱡᱟᱦᱟᱸ ᱫᱚ᱾ ᱱᱤᱛᱚᱜ ᱧᱮᱞᱚᱜ ᱠᱟᱱᱟ ᱟᱵᱚ ᱡᱟᱦᱟᱸ ᱥᱟᱱᱛᱟᱲ ᱠᱚ, ᱩᱦᱸᱸ ᱠᱤᱪᱷᱩ ᱫᱚᱠᱚ ᱵᱩᱡᱷᱟᱹᱣᱮᱫ ᱛᱟᱵᱚᱱᱟ ᱟᱨ ᱠᱤᱪᱷᱩ ᱫᱚ ᱵᱟᱠᱚ ᱵᱩᱡᱷᱟᱹᱣᱮᱫ ᱛᱟᱵᱚᱱᱟ, ᱠᱤᱪᱷᱩ ᱫᱚ ᱡᱟᱦᱟᱸᱭ ᱫᱚᱠᱚ ᱵᱩᱡᱮᱫ ᱛᱟᱵᱚᱱᱟ ᱩᱱᱠᱩ ᱫᱚ ᱱᱤᱛᱚᱜ, ᱟᱹᱰᱤᱴᱟᱜ ᱜᱮ ᱠᱚᱢᱮᱫ ᱛᱟᱵᱚᱱᱟ ᱠᱚ ᱧᱩ ᱥᱮ, ᱠᱚ ᱧᱩᱭᱮᱫ ᱛᱟᱵᱚᱱᱟ ᱠᱤᱪᱷᱩ ᱫᱚ ᱟᱨ ᱠᱤᱪᱷᱩ ᱫᱚ ᱵᱟᱠᱚ ᱵᱩᱡᱷᱟᱹᱜ, ᱛᱟᱵᱚᱱᱟ ᱩᱱᱠᱩ ᱫᱚ ᱟᱹᱰᱤ ᱡᱟᱹᱥᱛᱤ ᱠᱚᱜᱮ ᱠᱚ ᱧᱩᱭ ᱫᱟ ᱟᱫᱚ ᱚᱱᱟ ᱠᱟᱨᱚᱱ, ᱛᱮ ᱟᱹᱰᱤ, ᱥᱮ ᱚᱞᱯᱚ ᱵᱚᱭᱮᱥ ᱨᱮᱦᱚᱸ ᱠᱚ ᱜᱩᱡᱩᱜ ᱠᱟᱱ ᱛᱟᱵᱚᱱᱟ ᱚᱱᱠᱟ ᱦᱚᱸ ᱧᱮᱞ ᱵᱟᱲᱟᱜ, ᱠᱟᱱ ᱜᱟᱭᱟ ᱟᱹᱛᱩ ᱫᱤᱥᱚᱢ ᱨᱮ᱾
ᱚᱱᱟ ᱢᱟᱛᱚ ᱠᱟᱛᱷᱟ ᱠᱟᱱ ᱜᱮᱭᱟ ᱠᱟᱨᱚᱱ ᱚᱱᱟ ᱠᱚ ᱡᱩᱫᱤ ᱡᱟᱹᱯᱩᱫ ᱡᱟᱹᱥᱛᱤᱭᱟ ᱥᱮ, ᱛᱟᱦᱚᱞᱮ ᱚᱱᱟ ᱛᱮᱫᱚ ᱟᱵᱚ ᱫᱚ ᱱᱟᱯᱟᱭ ᱠᱷᱚᱱᱟᱜ ᱡᱟᱹᱥᱛᱤ ᱵᱟᱹᱲᱤᱜ ᱜᱮ ᱦᱩᱭᱩᱜᱼᱟ᱾ ᱦᱮᱸᱥᱮ ᱵᱟᱝ ᱚᱱᱟ ᱫᱚ ᱟᱵᱚᱣᱟᱜ ᱫᱚ ᱫᱷᱚᱨ ᱟᱵᱚᱣᱟᱜ ᱫᱚ ᱚᱱᱟ ᱠᱚᱫᱚ ᱟᱵᱚᱣᱟᱜ, ᱡᱟᱦᱟᱸᱨᱮ ᱞᱟᱹᱠᱛᱤ ᱢᱮᱱᱟᱜᱼᱟ ᱚᱸᱰᱮ ᱵᱚᱱ ᱞᱟᱹᱠᱛᱤᱭᱟ᱾ ᱡᱟᱦᱟᱸᱨᱮ ᱞᱟᱹᱠᱛᱤ ᱵᱟᱹᱱᱩᱜᱼᱟ ᱚᱸᱰᱮ ᱫᱚ ᱵᱟᱵᱚᱱ ᱞᱟᱹᱠᱛᱤᱭᱟ᱾ ᱚᱱᱠᱟᱜᱮ ᱟᱵᱚ ᱫᱤᱥᱚᱢ ᱦᱚᱲ ᱠᱚ ᱵᱩᱡᱷᱟᱹᱣ ᱠᱚ ᱦᱩᱭᱩᱜ ᱛᱟᱵᱚᱱᱟ ᱟᱵᱚ ᱠᱚᱨᱮᱱ ᱜᱮ ᱠᱟᱱᱟ ᱠᱚ᱾ ᱡᱮ ᱚᱠᱟ ᱚᱠᱟ ᱥᱚᱢᱚᱭᱨᱮ ᱱᱚᱣᱟ, ᱵᱚᱱ ᱞᱟᱹᱠᱛᱤᱜᱼᱟ ᱟᱨ ᱚᱠᱟ ᱚᱠᱟ ᱥᱚᱢᱚᱭ ᱨᱮ ᱱᱚᱣᱟ ᱫᱚ ᱵᱟᱝ ᱞᱟᱹᱠᱛᱤᱜᱼᱟ᱾ ᱟᱨ ᱱᱚᱣᱟ ᱠᱚ ᱟᱨ ᱱᱚᱣᱟ ᱠᱚ ᱫᱩᱨᱤᱵᱽ ᱠᱚᱫᱚ ᱟᱵᱚᱣᱟᱜ ᱠᱤᱨᱤᱧ ᱟᱠᱠᱷᱨᱤᱧ ᱨᱮᱭᱟᱜ ᱫᱚ ᱡᱤᱱᱤᱥ ᱫᱚ ᱵᱟᱝ ᱠᱟᱱᱟ ᱥᱮ, ᱱᱚᱣᱟᱴᱟᱜ ᱟᱵᱚᱣᱟᱜ ᱥᱟᱶᱛᱟ ᱨᱮᱱᱟᱜ ᱡᱤᱱᱤᱥ ᱠᱟᱱᱟ ᱱᱚᱣᱟ ᱠᱚᱫᱚ᱾
ᱦᱮᱸ ᱟᱹᱰᱤ ᱵᱷᱟᱜᱤ ᱠᱟᱛᱷᱟ ᱜᱮᱵᱤᱱ ᱢᱮᱱ ᱠᱟᱜ ᱼᱟ ᱟᱫᱚ ᱚᱱᱟᱫᱚ ᱟᱵᱚᱣᱟᱜ᱾ ᱠᱤᱨᱤᱧ ᱟᱠᱷᱨᱤᱧ ᱨᱮᱱᱟᱜ ᱡᱤᱱᱤᱥ ᱦᱚᱸ ᱵᱟᱝ ᱠᱟᱱᱟ ᱞᱟᱹᱭ ᱞᱮᱠᱷᱟᱱ ᱚᱱᱟ ᱫᱚ ᱟᱵᱚᱣᱟᱜ, ᱡᱟᱦᱟᱸ ᱫᱚ ᱞᱟᱹᱠᱛᱤ ᱨᱮ ᱞᱟᱜᱟᱜᱼᱟ ᱩᱱ ᱜᱮᱵᱚᱱ ᱟᱵᱚ ᱵᱚᱱ ᱫᱚᱦᱚᱭᱟ ᱟᱨ ᱚᱱᱟ ᱠᱟᱹᱢᱤ ᱨᱮᱵᱚᱱ ᱞᱟᱜᱟᱣᱟ᱾ ᱡᱟᱦᱟᱸᱜᱮ ᱵᱟᱹᱲᱛᱤᱜᱼᱟ ᱢᱤᱫ ᱯᱷᱩᱲᱩᱜ ᱵᱟᱨ ᱯᱷᱩᱲᱩᱜ ᱵᱚᱱ ᱧᱩ ᱠᱮᱫᱟ ᱴᱷᱤᱠ ᱜᱮᱭᱟ᱾ ᱟᱫᱚ ᱱᱤᱛᱚᱜ ᱫᱚ ᱟᱵᱚ ᱫᱚᱵᱚᱱ ᱧᱮᱞᱫᱟ ᱟᱹᱠᱷᱨᱤᱧ ᱫᱟᱵᱚᱱ ᱟᱨ, ᱟᱵᱚ ᱦᱚᱸ ᱡᱟᱹᱥᱛᱤ ᱠᱟᱨ ᱛᱮᱵᱚᱱ ᱧᱩᱭᱫᱟ ᱟᱵᱚ ᱥᱟᱱᱛᱟᱲ ᱜᱮ᱾
ᱦᱮ᱾
ᱚᱱᱟ ᱠᱟᱨᱚᱱ ᱛᱮ ᱟᱵᱚᱣᱟᱜ ᱥᱚᱢᱟᱡᱽ ᱫᱚ ᱟᱹᱰᱤ, ᱞᱟᱛᱟᱨ ᱥᱮᱫ ᱪᱟᱞᱟᱜ ᱠᱟᱱ ᱞᱮᱠᱟ ᱢᱚᱱᱮᱜ ᱠᱟᱱᱟ᱾
ᱦᱮᱸ ᱴᱷᱤᱠ ᱜᱮᱭᱟ,